ᱦᱳᱭ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ ᱡᱚᱦᱟᱨ ᱜᱮ᱾
ᱦᱳᱭ ᱦᱳᱭ, ᱞᱟᱹᱭ ᱫᱟᱹᱞᱤᱧ ᱨᱚᱲ ᱠᱚᱫᱚᱵᱤᱱ ᱟᱸᱡᱚᱢᱮᱫ ᱛᱟᱹᱞᱤᱧᱟ ᱥᱮ ᱵᱟᱝ ᱴᱷᱤᱠᱴᱷᱟᱠ?
ᱦᱮᱸ ᱜᱚᱝᱠᱮ ᱟᱵᱮᱱᱟᱜ ᱟᱲᱟᱝ ᱦᱚᱸ ᱟᱹᱰᱤ ᱢᱚᱡᱽ ᱟᱹᱰᱤ ᱨᱤᱞᱟᱹᱢᱟᱞᱟ ᱜᱮᱞᱤᱧ ᱟᱸᱡᱚᱢ ᱧᱟᱢ ᱫᱟ᱾ ᱟᱸᱜ ᱟᱹᱞᱤᱧᱟᱜ ᱜᱮ ᱞᱟᱹᱭ ᱵᱮᱱ ᱦᱟᱸᱜ ᱟᱹᱞᱤᱧᱟᱜ ᱟᱲᱟᱝ ᱠᱚᱜᱮ ᱚᱠᱟ ᱞᱮᱠᱟ ᱵᱮᱱ ᱟᱸᱡᱚᱢ ᱧᱟᱢ ᱫᱟ ᱦᱟᱸᱜ?
ᱜᱚᱝᱠᱮ ᱟᱵᱤᱱᱟ ᱨᱚᱲ ᱠᱚᱦᱚᱸ ᱟᱹᱰᱤ ᱡᱩᱛ ᱥᱟᱦᱤᱡᱚ ᱜᱮ ᱟᱡᱚᱢᱚᱜ ᱠᱟᱱᱟ ᱯᱩᱥᱴᱟᱹᱣ ᱥᱟᱹᱦᱤᱡ᱾
ᱦᱮᱸ ᱦᱮᱸ᱾
ᱦᱳᱭ ᱦᱳᱭᱻᱦᱳᱭ᱾
ᱦᱳᱭ ᱜᱚᱝᱠᱮ᱾ ᱢᱟᱸᱡᱟᱱ ᱵᱮᱲᱟ ᱫᱚ ᱟᱹᱨᱤᱢ ᱠᱷᱟᱱ ᱵᱚᱱ ᱢᱟᱡᱟᱱ ᱱᱚᱜᱼᱟ, ᱟᱨ ᱮᱠᱷᱚᱱᱳ ᱟᱹᱣᱨᱤ ᱢᱟᱡᱟᱱ ᱱᱚᱜᱼᱟ ᱦᱟᱸᱜ ᱾
ᱦᱳᱭ ᱦᱳᱭ᱾
ᱩᱢ ᱵᱟᱨᱟ ᱠᱚᱫᱚ ᱦᱩᱭᱮᱱ ᱜᱮᱭᱟ ᱥᱮ ᱵᱟᱝ ᱜᱚᱝᱠᱮ?
ᱦᱳᱭ ᱜᱚᱝᱠᱮ ᱦᱩᱭ ᱠᱟᱱ ᱜᱮᱭᱟ, ᱟᱫᱚ ᱡᱚᱢ ᱵᱟᱲᱟ ᱠᱟᱛᱮᱫ ᱱᱚᱜᱼᱚᱭ ᱜᱤᱛᱤᱡ ᱡᱤᱨᱟᱹᱣ ᱦᱩᱭ ᱠᱟᱱ ᱛᱟᱦᱮᱱ᱾ ᱦᱳᱭ ᱦᱳᱭ᱾ ᱟᱫᱚ ᱢᱮᱱᱠᱷᱟᱱ ᱠᱟᱹᱴᱤᱡ ᱞᱮ ᱩᱭᱦᱟᱹᱨ ᱵᱷᱟᱵᱽᱱᱟ ᱜᱚᱫ ᱠᱮᱼᱟ ᱡᱮ ᱱᱩᱠᱩ ᱡᱟᱦᱟᱸᱭ ᱜᱚᱝᱠᱮ ᱛᱟᱠᱚ ᱡᱟᱦᱟ ᱚᱠᱛᱚ ᱠᱚ ᱮᱢ ᱠᱟᱜ ᱵᱚᱱ ᱫᱚ᱾ ᱱᱚᱣᱟ ᱛᱟᱞᱟᱨᱮ ᱠᱟᱹᱴᱤᱡ ᱚᱱᱟ ᱜᱟᱞᱚᱪ ᱨᱮᱱᱟᱜ ᱦᱳᱭ ᱢᱮᱱᱠᱷᱟᱱ ᱟᱫᱚ ᱚᱱᱟ ᱜᱟᱞᱚᱪ ᱞᱟᱹᱜᱤᱫ ᱜᱮ ᱟᱰᱚ ᱠᱟᱹᱴᱤᱡ ᱞᱤᱧ ᱯᱟᱸᱡᱟ ᱵᱟᱲᱟᱭᱮᱫ ᱠᱚ ᱛᱟᱦᱮᱸᱫ ᱟᱫᱚ ᱢᱮᱱᱠᱷᱟᱱ ᱟᱹᱵᱤᱱ ᱵᱤᱱ ᱟᱹᱵᱤᱱ ᱵᱤᱱ ᱧᱟᱢ ᱮᱱᱠᱷᱟᱱ ᱫᱚ ᱟᱫᱚ ᱟᱹᱵᱤᱱ ᱥᱟᱞᱟᱜ ᱜᱮ ᱱᱚᱜᱼᱚᱭ ᱟᱹᱞᱤ ᱦᱚ ᱯᱷᱳᱱ ᱞᱤᱧ ᱞᱟᱜᱟᱣ ᱜᱚᱫ ᱠᱮᱼᱟ᱾
ᱚᱝᱠᱟ ᱟᱹᱞᱤᱧ ᱦᱚᱸ ᱚᱱᱠᱟ ᱜᱮᱞᱤᱧ ᱵᱮᱱ ᱞᱮᱠᱟ ᱜᱮᱞᱤᱧ ᱯᱟᱸᱡᱟ ᱵᱟᱲᱟᱭᱮᱫ ᱠᱚ ᱛᱟᱦᱮᱸᱫ᱾ ᱟᱫᱚ ᱟᱵᱮᱱ ᱦᱚᱸ ᱯᱷᱤᱨᱤ ᱢᱮᱱᱟᱜ ᱵᱮᱱ ᱛᱮᱜᱮ ᱟᱹᱞᱤᱧ ᱦᱚᱸ ᱟᱵᱮᱱ ᱥᱟᱛᱮ ᱜᱚᱞᱯᱷᱚ ᱜᱮᱞᱤᱧ ᱨᱮᱵᱮᱱ ᱜᱚᱫ ᱱᱟ᱾
ᱦᱳᱭ ᱦᱳᱭ ᱜᱚᱝᱠᱮ ᱱᱚᱣᱟ ᱦᱚᱸ ᱟᱹᱰᱤ ᱱᱟᱯᱟᱭ ᱠᱟᱛᱷᱟ ᱜᱮ᱾
ᱦᱩᱸ ᱻ
ᱟᱫᱚ ᱵᱟᱝ ᱵᱤᱱ ᱜᱟᱞᱢᱟᱨᱟᱣ ᱨᱮᱦᱚᱸ ᱪᱮᱫ ᱞᱮᱠᱟ ᱨᱮᱵᱤᱱ ᱵᱩᱡᱟ ᱫᱮᱥ ᱫᱩᱱᱤᱭᱟᱹ ᱚᱠᱟᱥᱮᱫ ᱚᱠᱟᱞ ᱞᱮᱠᱟ
ᱦᱩᱸ ᱦᱩᱸ ᱦᱩᱸ
ᱦᱳᱭ ᱦᱳᱭ ᱦᱳᱭ
ᱜᱚᱝᱠᱮ ᱟᱹᱞᱤᱧ ᱢᱤᱮᱴᱮᱱ ᱥᱟᱛᱟᱢ ᱱᱤᱭᱮ ᱠᱟᱹᱴᱤᱡ ᱞᱤᱧ ᱪᱤᱱᱛᱟᱹᱣ ᱟᱠᱟᱫ ᱛᱟᱦᱮᱸᱫ ᱥᱮ ᱫᱤᱥᱦᱩᱫᱤ ᱦᱮᱡ ᱠᱟᱜ ᱞᱤᱧᱟ᱾ ᱚᱱᱟ ᱱᱤᱭᱮ ᱠᱟᱹᱴᱤᱡ ᱜᱟᱞᱚᱪ ᱞᱮᱱᱠᱟᱱᱡ ᱫᱚ ᱠᱟᱹᱴᱤᱡ ᱟᱹᱰᱤᱜᱮ ᱱᱟᱯᱟᱭ ᱠᱚᱜᱼᱟ᱾
ᱦᱳᱭ ᱦᱳᱭ ᱜᱚᱝᱠᱮ ᱱᱚᱣᱟ ᱢᱟ ᱟᱹᱰᱤ ᱱᱟᱯᱟᱭ ᱠᱟᱛᱷᱟ ᱜᱮᱵᱤᱱ ᱞᱟᱹᱭ ᱟᱠᱟᱜᱼᱟ᱾
ᱦᱩᱸ ᱦᱩᱸ
ᱦᱳᱭ ᱦᱳᱭ ᱢᱟ ᱛᱟᱦᱞᱮ ᱞᱟᱹᱭ ᱵᱤᱱ ᱚᱠᱟᱴᱟᱜ ᱥᱟᱛᱟᱢ ᱤᱫᱤ ᱠᱟᱛᱮ ᱜᱟᱞᱢᱟᱨᱟᱣ ᱞᱮᱠᱷᱟᱱ ᱡᱩᱛᱩᱜᱼᱟ?
ᱦᱮᱸ ᱚᱭ ᱡᱮ ᱜᱚᱝᱠᱮ ᱟᱹᱰᱤᱜᱟᱱ ᱴᱚᱴᱷᱟ ᱠᱚᱨᱮ ᱡᱮᱢᱚᱱ ᱵᱟᱯᱞᱟ ᱚᱲᱟᱜ ᱠᱚᱨᱮ ᱦᱮᱸ, ᱵᱚᱠᱥᱚ ᱢᱟᱭᱤᱠ ᱠᱚᱛᱮ ᱠᱚ ᱮᱱᱮᱡ ᱮᱫᱟ ᱠᱚ ᱥᱮ ᱥᱚ ᱢᱟᱭᱤᱠ ᱠᱟᱜ ᱠᱟᱱᱟ ᱠᱚ ᱵᱟᱯᱞᱟ ᱚᱲᱟᱜ ᱠᱚᱨᱮ ᱚᱱᱟ ᱱᱤᱭᱮ ᱡᱚᱫᱤ ᱜᱟᱞᱚᱪ ᱞᱮᱱ ᱠᱷᱟᱡ ᱫᱚ ᱴᱤᱡ ᱜᱟᱱ ᱠᱚᱜ ᱜᱮᱭᱟ
ᱦᱳᱣ ᱦᱳᱣ ᱜᱚᱝᱠᱮ ᱱᱚᱣᱟ ᱢᱟ ᱟᱹᱰᱤ ᱡᱚᱛᱷᱟᱛ ᱠᱟᱛᱷᱟ ᱵᱤᱱ ᱞᱟᱹᱭ ᱟᱠᱟᱼᱟ᱾
ᱦᱩᱸ ᱦᱩᱸ
ᱱᱚᱣᱟ ᱢᱟ ᱜᱚᱝᱠᱮ ᱟᱹᱰᱤ ᱡᱩᱛ ᱜᱮ ᱜᱟᱱ ᱠᱚᱜᱼᱟ᱾ ᱦᱳᱣ ᱦᱳᱣ, ᱜᱚᱝᱠᱮ ᱡᱟᱦᱟ ᱞᱮᱠᱟ ᱵᱤᱱ ᱞᱟᱹᱭ ᱠᱮᱫ ᱫᱚ ᱚᱱᱮ‌ ᱡᱮ ᱵᱚᱠᱥᱚ ᱢᱟᱭᱤᱠ ᱥᱮ ᱪᱮᱫ‌ ᱞᱮᱠᱟ‍᱾
ᱜᱚᱝᱠᱮ ᱟᱞᱮ ᱴᱚᱴᱷᱟ ᱠᱚᱨᱮ ᱫᱚ ᱚᱱᱠᱟ ᱵᱚᱠᱥᱚ ᱢᱟᱭᱤᱠ ᱫᱚ ᱜᱚᱝᱠᱮ ᱵᱟᱝᱠᱚ ᱵᱚᱠᱥᱚ ᱢᱟᱭᱤᱠ ᱜᱮᱭᱟ, ᱟᱞᱮ ᱫᱚ ᱟᱵᱚ ᱡᱟᱦᱟᱸ ᱥᱟᱱᱛᱟᱲ ᱥᱟᱶᱛᱟ ᱨᱮᱱᱟᱜ ᱥᱟᱯᱟᱵ ᱥᱮ ᱚᱱᱟ ᱨᱩ ᱨᱟᱦᱟ ᱠᱚ ᱜᱚᱝᱠᱮ ᱚᱝᱠᱟ ᱟᱛᱮᱫ ᱜᱮ ᱟᱞᱮ ᱫᱚ ᱢᱮᱱᱟᱜ ᱞᱮᱭᱟ ᱱᱤᱛ ᱦᱚᱸ᱾
ᱦᱮᱸ
ᱦᱳᱣ ᱦᱳᱣ,
ᱟᱞᱮ ᱴᱚᱴᱷᱟ ᱨᱮᱫᱚ ᱦᱟᱸᱜ ᱚᱝᱠᱟ ᱫᱤᱠᱩ ᱪᱷᱟᱹᱛᱤᱠ ᱢᱮᱥᱟ ᱦᱮᱱᱟᱜ ᱞᱮᱭᱟ ᱥᱮ ᱟᱫᱚ ᱩᱝᱠᱩ ᱠᱚᱣᱟᱜ ᱟᱹᱨᱤᱪᱟᱹᱞᱤ ᱦᱚᱸ ᱠᱟᱹᱴᱤᱡ ᱫᱚ ᱢᱮᱥᱟᱜ ᱠᱟᱱ ᱛᱟᱞᱮᱭᱟ ᱦᱟᱸᱜ ᱩᱱᱠᱩ ᱠᱚ ᱥᱟᱛᱮᱜ ᱦᱚᱸ ᱟᱫᱚ ᱚᱱᱟᱛᱮ ᱟᱹᱞᱤᱧ ᱫᱚᱞᱤᱧ ᱞᱟᱹᱭ ᱠᱮᱫᱟ ᱚᱱᱟ ᱵᱚᱠᱥ‌ᱚ ᱢᱟᱹᱭᱤᱠ ᱜᱮ ᱦᱟᱸᱜ
ᱦᱳᱣ ᱦᱳᱣ, ᱜᱚᱝᱠᱮ ᱢᱮᱱᱠᱷᱟᱱ ᱟᱹᱞᱤᱧ ᱡᱩᱫᱤ ᱞᱤᱧ ᱞᱟᱹᱭᱟ ᱱᱚᱣᱟ ᱡᱟᱦᱟᱸ ᱵᱚᱠᱥᱚ ᱢᱟᱭᱤᱠ ᱵᱤᱱ ᱞᱟᱹᱭ ᱮᱫᱟ,
ᱦᱩᱸ ᱦᱩᱸ
ᱱᱚᱣᱟ ᱫᱚ ᱜᱚᱝᱠᱮ ᱟᱵᱚ ᱥᱟᱶᱛᱟ ᱨᱮᱭᱟᱜ ᱫᱚ ᱵᱟᱝ ᱠᱟᱱᱟ ᱛᱚ᱾
ᱵᱟᱝ ᱠᱟᱱ ᱜᱮᱭᱟ᱾
ᱦᱳᱣ ᱦᱳᱣ, ᱱᱚᱣᱟ ᱫᱚ ᱚᱱᱟ ᱫᱤᱠᱩ ᱪᱷᱟᱹᱛᱤᱠ ᱠᱚᱣᱟᱜ ᱠᱟᱱᱟ᱾
ᱦᱩᱸ ᱦᱩᱸ,
ᱢᱮᱱᱠᱷᱟᱱ ᱜᱚᱝᱠᱮ ᱟᱵᱚᱣᱟᱜ ᱡᱟᱦᱟᱸ ᱱᱚᱜᱼᱚᱭ ᱨᱩ ᱨᱟᱦᱟ ᱠᱚ ᱢᱮᱱᱟᱜ ᱛᱟᱵᱚᱱᱟ ᱥᱮ
ᱦᱮᱸ ᱦᱮᱸ ᱦᱮᱸ,
ᱱᱚᱣᱟ ᱠᱷᱚᱱ ᱡᱤᱭᱟᱹᱲ ᱡᱤᱱᱤᱥ ᱫᱚ ᱟᱫᱚ ᱟᱹᱞᱤᱧ ᱫᱚᱞᱤᱧ ᱢᱚᱱᱮᱭᱟ ᱵᱟᱹᱱᱩᱜᱼᱟ ᱟᱫᱚ ᱟᱹᱞᱤᱧᱟᱜ ᱠᱟᱛᱷᱟ ᱞᱮᱠᱟ ᱛᱮ᱾
ᱦᱮᱸ ᱟᱵᱚᱣᱟᱜ ᱥᱟᱱᱛᱟᱲ ᱥᱚᱢᱟᱡᱽ ᱨᱮᱱᱟᱜ ᱚᱱᱟ ᱠᱚᱫᱚ ᱟᱹᱰᱤ ᱨᱟᱹᱥᱠᱟᱹ ᱱᱟᱜ ᱡᱤᱱᱤᱥ ᱠᱟᱱᱟ ᱱᱚᱣᱟ ᱠᱚᱫᱚ᱾
ᱦᱳᱭ ᱦᱳᱭ, ᱜᱚᱝᱠᱮ ᱱᱮᱛᱟᱨ ᱢᱟ ᱧᱮᱞᱚᱜᱚᱜ ᱠᱟᱱᱟ ᱜᱚᱝᱠᱮ ᱚᱝᱠᱟ ᱵᱟᱯᱞᱟ ᱦᱚᱨᱚᱜ ᱠᱚᱨᱮ, ᱪᱷᱟᱹᱴᱭᱟᱹᱨ ᱠᱚᱨᱮ, ᱱᱚᱝᱠᱟ ᱱᱟᱜ ᱱᱟᱱᱟ ᱦᱩᱱᱟᱹᱨ ᱚᱱᱠᱟ ᱢᱟᱱᱮ ᱯᱷᱮᱢᱮᱞᱤ ᱯᱷᱟᱱᱥᱮᱱ ᱠᱚᱨᱮᱫ ᱧᱮᱞ ᱟᱹᱵᱤᱱ ᱚᱱᱟ ᱵᱚᱠᱥ ᱨᱮᱱᱟᱜ ᱵᱮᱵᱚᱦᱟᱨ ᱫᱚ ᱡᱟᱹᱥᱛᱤ ᱧᱚᱜ ᱜᱮ ᱢᱮᱱᱟᱜᱼᱟ᱾ ᱟᱫᱚ ᱜᱚᱝᱠᱮ, ᱟᱹᱞᱤᱧ ᱫᱚ ᱱᱚᱣᱟ ᱫᱚ ᱵᱟᱝᱞᱤᱧ ᱠᱩᱥᱤᱭᱟᱜ ᱜᱮᱭᱟ ᱩᱱᱟᱹᱜ ᱴᱟ ᱫᱚ,
ᱦᱮᱸ ᱦᱸ ᱟᱫᱚ ᱜᱚᱝᱠᱮ ᱟᱞᱮ ᱫᱚ‌ ᱟᱞᱮ ᱫᱚ ᱚᱱᱮᱞᱤᱧ ᱞᱟᱹᱭ ᱠᱮᱫ ᱡᱮ, ᱫᱤᱠᱩ ᱢᱮᱥᱟ ᱢᱮᱥᱟᱜ ᱞᱮᱭᱟ ᱥᱮ ᱟᱫᱚ ᱚᱱᱟᱛᱮ ᱚᱱᱟ ᱠᱚᱦᱚᱸ ᱡᱚᱫᱤ ᱵᱟᱵᱮᱱ ᱠᱚᱨᱟᱣᱟ, ᱩᱱᱫᱚ ᱟᱫᱚ ᱟᱛᱩ ᱨᱮᱱ ᱦᱚᱲ ᱠᱚᱦᱚᱸ ᱩᱱᱟᱹᱜ ᱠᱟᱹᱴᱤᱡ ᱢᱚᱡᱽ ᱥᱟᱺᱦᱤᱡ ᱫᱚ ᱵᱟᱠᱚᱼᱼ ᱵᱩᱡᱟ ᱥᱮ ᱨᱟᱹᱥᱠᱟᱹ ᱥᱟᱺᱦᱤᱡ ᱫᱚ ᱵᱟᱠᱚ ᱵᱩᱡᱟ, ᱚᱱᱟ ᱵᱟᱯᱞᱟ ᱚᱲᱟᱜ ᱠᱚᱨᱮ ᱫᱚ ᱦᱟᱸᱜ᱾ ᱥᱮ ᱡᱚᱢᱼ ᱧᱩᱩ ᱚᱲᱟᱜ ᱠᱚᱨᱮ ᱫᱚ ᱦᱟᱸᱜ
ᱟᱪᱪᱷᱟ ᱟᱪᱪᱷᱟ, ᱚᱱᱟ ᱦᱚᱸ ᱱᱟᱯᱟᱭ ᱜᱮ ᱛᱟᱦᱚᱞᱮ ᱜᱚᱝᱠᱮ ᱪᱮᱫ ᱠᱟ ᱵᱮᱱ ᱞᱟᱹᱭᱟ? ᱟᱫᱚ ᱜᱚᱝᱠᱮ ᱟᱹᱞᱤᱧ ᱫᱚᱞᱤᱧ ᱡᱟᱹᱱᱤᱡ ᱞᱤᱧ ᱢᱚᱱᱮᱭᱟ ᱡᱟᱦᱟᱸ ᱛᱤᱱᱟᱹᱜ ᱩᱰᱟᱹᱝ ᱜᱮ,
ᱦᱮᱸᱸ
ᱟᱹᱞᱤᱧᱟᱜ ᱫᱤᱥ ᱦᱩᱫᱤᱥ ᱛᱟᱹᱞᱤᱧᱼᱼ
ᱦᱮᱸ ᱦᱮᱸ
ᱦᱟᱱᱮ ᱥᱮᱫᱟᱭ ᱢᱟᱨᱮ ᱦᱟᱯᱲᱟᱢ ᱠᱚ ᱡᱩᱜᱽ ᱨᱮᱼᱼ ᱩᱱ ᱡᱚᱠᱷᱚᱡ ᱫᱚ ᱡᱟᱹᱱᱤᱡ ᱩᱱᱟᱹ ᱡᱮ ᱵᱚᱠᱥᱚ ᱢᱟᱭᱤᱠ ᱵᱟᱝ ᱠᱟᱛᱮᱫ ᱨᱮᱦᱚᱸ ᱜᱚᱝᱠᱮ, ᱵᱟᱯᱞᱟ ᱵᱤᱦᱟᱹ ᱠᱚᱫᱚ ᱡᱷᱚᱛᱚ ᱱᱟᱜ ᱜᱮᱼᱼ ᱟᱹᱰᱤ ᱱᱟᱹᱭ ᱱᱟᱯᱟᱭ ᱛᱮ ᱛᱟᱵᱚᱜ ᱠᱟᱱ ᱛᱟᱦᱮᱸᱜ᱾
ᱦᱮᱸ
ᱟᱵᱚᱣᱟᱜ ᱡᱟᱸᱦᱟ, ᱥᱟᱯᱟᱵ ᱠᱟᱱ ᱛᱟᱵᱚᱱᱟ ᱨᱩ ᱨᱟᱹᱦᱟ ᱠᱚᱼᱼ
ᱦᱮᱸ ᱦᱮᱸ
ᱦᱳᱭ ᱦᱳᱭ ᱢᱮᱱ ᱠᱷᱟᱱ ᱜᱚᱝᱠᱮ ᱱᱚᱣᱟᱼᱼ ᱫᱚ ᱟᱹᱞᱤᱧ ᱫᱚ ᱪᱮᱫ ᱠᱟᱨᱮ ᱟᱨ ᱦᱚᱸ ᱵᱟᱝ ᱞᱤᱧ ᱠᱩᱥᱤᱭ ᱟᱜ ᱠᱟᱱᱟ,
ᱢᱟ ᱠᱟᱹᱴᱤᱡ ᱞᱟᱹᱭ ᱟᱹᱞᱤᱧ ᱵᱤᱱ ᱦᱟᱸᱜ
ᱧᱮᱞ ᱟᱵᱤᱱ ᱱᱮᱛᱟᱨ ᱡᱩᱫᱤ ᱵᱚᱠᱥᱚ ᱢᱟᱭᱤᱠ ᱟᱵᱤᱱ ᱥᱮ ᱜᱚᱝᱠᱮ, ᱦᱮᱸ ᱵᱟᱯᱞᱟ ᱚᱲᱟᱜ ᱨᱮ ᱜᱮ ᱥᱮ ᱡᱟᱦᱟ ᱱᱟᱜ ᱨᱮ ᱜᱮᱼᱼ
ᱦᱮᱸᱦᱮᱸ
ᱧᱮᱞ ᱟᱵᱤᱱ ᱜᱚᱝᱠᱮ ᱱᱮᱛᱟᱨ ᱡᱩᱣᱟᱹᱱ ᱠᱚᱢᱟ ᱧᱮᱞ ᱟᱵᱤᱱ ᱚᱱᱟᱼᱼ ᱥᱟᱸᱰᱮ ᱥᱟᱶ ᱛᱮ, ᱟᱫᱚ ᱠᱚ ᱥᱩᱨ ᱜᱚᱫ ᱱᱟ ᱮᱠᱫᱚᱢ ᱢᱩᱸᱡ ᱞᱮᱠᱟ᱾ ᱢᱤᱫ ᱴᱷᱮᱡ ᱜᱚᱫᱚᱜ ᱟᱠᱚ ᱟᱨ ᱡᱚᱠᱷᱚᱱ ᱜᱮ ᱟᱫᱚ ᱜᱚᱝᱠᱮ ᱚᱱᱟ ᱡᱟᱦᱟ ᱡᱩᱫᱤ ᱴᱟᱢᱟᱠ ᱛᱩᱢᱫᱟᱜ ᱨᱮᱱᱟᱜ ᱠᱟᱛᱷᱟ ᱵᱤᱱ ᱨᱚᱲᱟ ᱥᱮ ᱚᱱᱟ ᱜᱚᱸᱜ ᱠᱚ ᱵᱤᱱ ᱢᱮᱛᱟ ᱠᱚᱣᱟᱼᱼ ᱟᱫᱚ ᱜᱚᱝᱠᱮ ᱵᱟᱝ ᱟᱛᱟ ᱠᱚᱣᱟ᱾
ᱟᱫᱚ ᱩᱱ ᱫᱚ ᱦᱟᱸᱜ ᱩᱱᱠᱩ ᱥᱤᱢ ᱛᱩᱯᱩᱫ ᱥᱤᱢ ᱞᱮᱠᱟ ᱦᱟᱸᱜ ᱟᱫᱚ ᱠᱚ ᱢᱤᱫ ᱫᱷᱟᱨᱮ ᱵᱟᱲᱟᱜᱼᱟ, ᱩᱱᱠᱩ ᱦᱟᱨᱟᱣ ᱥᱤᱢ ᱞᱮᱠᱟ ᱠᱚ ᱢᱤᱫ ᱫᱷᱟᱨᱮ ᱵᱟᱲᱟᱜᱼᱟ ᱦᱟᱸᱜ ᱩᱱ ᱫᱚ ᱦᱟᱸᱜ᱾
ᱦᱳᱭ ᱦᱳᱭ ᱜᱚᱝᱠᱮ
ᱦᱮᱸ
ᱟᱫᱚ, ᱡᱟᱸᱦᱟᱭ ᱢᱟᱱᱮ ᱥᱮᱫᱟᱭ ᱡᱩᱜᱽ ᱨᱮᱱ ᱦᱚᱲ ᱠᱚ ᱡᱟᱸᱦᱟᱭ ᱵᱩᱰᱤ ᱛᱟᱠᱚ ᱢᱮᱱᱟᱜ ᱠᱚᱣᱟ ᱠᱚᱭᱼᱼ ᱚᱱᱠᱟ ᱵᱤᱱ ᱧᱮᱞ ᱟᱵᱤᱱᱼᱼ ᱚᱱᱟ ᱠᱩᱞᱦᱤ ᱯᱤᱸᱰᱟᱹ ᱠᱚᱨᱮ ᱟᱫᱚ ᱠᱚ ᱫᱩᱲᱩᱵ ᱮᱱ ᱜᱮ, ᱟᱫᱚ ᱩᱱᱠᱩ ᱫᱚ ᱟᱨ ᱚᱱᱟ ᱫᱚᱼᱼ ᱠᱚᱥ ᱫᱚ ᱟᱫᱚ ᱵᱟᱝ ᱠᱚ ᱠᱩᱥᱤᱭ ᱟᱜ ᱠᱟᱱᱟ ᱥᱮ ᱜᱚᱝᱠᱮ᱾
ᱦᱮᱸ ᱦᱮᱸ
ᱦᱳᱭ ᱦᱳᱭ ᱮᱱ ᱠᱷᱟᱱ ᱚᱱᱟ ᱠᱚ ᱧᱮᱞ ᱠᱟᱛᱮᱫ ᱦᱚᱸ ᱠᱟᱹᱴᱤᱡ ᱢᱚᱱᱮ ᱨᱮ ᱫᱚ ᱠᱟᱹᱴᱤᱡ ᱫᱩᱠ ᱠᱚ ᱫᱚ ᱟᱹᱴᱠᱟᱹᱨ ᱜᱚᱫ ᱠᱟᱜᱼᱟ ᱞᱤᱧ ᱫᱚ ᱟᱹᱞᱤᱧ, ᱢᱟ ᱞᱟᱹᱭ ᱵᱤᱱ
ᱟᱫᱚ ᱢᱟᱱᱮ ᱦᱟᱸᱜᱼᱼ ᱦᱟᱸᱜ ᱵᱮᱱ ᱞᱟᱹᱭ ᱠᱮᱫ ᱫᱩᱠ ᱵᱮᱱ ᱮᱴᱠᱟᱨᱟ ᱟᱫᱚ ᱩᱱ ᱡᱩᱫᱤ ᱦᱟᱸᱜ ᱩᱱᱠᱩ ᱢᱟᱹᱭ ᱵᱟᱹᱵᱩ ᱛᱟᱠᱚ ᱡᱩᱫᱤ ᱵᱮᱱᱼᱼ ᱢᱮᱛᱟ ᱠᱚᱣᱟ ᱦᱟᱸᱜ ᱟᱫᱚ ᱩᱱᱠᱩ ᱦᱟᱸᱜ ᱠᱚ ᱟᱹᱲᱤᱥᱚᱜᱼᱟ ᱦᱟᱸᱜ ᱚᱱᱟ ᱢᱮᱱ ᱛᱮᱜᱮ ᱦᱟᱸᱜ᱾
ᱦᱳᱭ ᱦᱳᱭ ᱦᱳᱭ ᱦᱳᱭ ᱦᱳᱭ ᱜᱚᱝᱠᱮ ᱢᱚᱪᱟ ᱠᱚ ᱯᱷᱩᱞ ᱜᱚᱫᱟ ᱜᱷᱛᱮ ᱜᱚᱫᱚ ᱟᱠᱚ ᱦᱟᱜ
ᱦᱮᱸ ᱦᱮᱸ ᱦᱮᱸ
ᱦᱳᱭ ᱢᱮᱱ ᱠᱷᱟᱱ ᱜᱚᱝᱠᱮ ᱱᱮᱛᱟᱨ ᱢᱟ ᱟᱨ ᱦᱚᱸ ᱠᱟᱹᱣᱰᱤ ᱠᱚᱢᱟ ᱡᱟᱹᱥᱛᱤ ᱧᱚᱜ ᱟᱠᱟᱱ ᱛᱟᱵᱚᱱᱟ ᱥᱮ ᱚᱱᱟ ᱛᱮᱜᱮ ᱟᱫᱚ ᱱᱤᱛᱚᱜ ᱫᱚ ᱟᱨᱦᱚᱸ ᱚᱱᱟ ᱵᱚᱠᱥ ᱢᱟᱭᱤᱠ ᱠᱚᱫᱚ ᱵᱚᱱ ᱠᱩᱥᱤᱭᱟᱜ ᱠᱟᱱᱟ᱾ ᱥᱮ ᱚᱱᱟ ᱨᱮᱱᱟᱜ ᱯᱩᱭᱥᱟᱹ ᱦᱚᱸᱵᱚᱱ ᱮᱢ ᱫᱟᱲᱮᱭᱟᱜ ᱠᱟᱱᱟ᱾
ᱦᱮᱸ ᱦᱮᱸ
ᱟᱹᱞᱤᱧ ᱫᱚ ᱞᱤᱧ ᱢᱚᱱᱮᱭᱟ ᱡᱩᱫᱤ ᱚᱱᱟ ᱠᱚ ᱵᱟᱝ ᱠᱟᱛᱮᱫ ᱜᱮ ᱜᱚᱝᱠᱮ ᱚᱱᱟ ᱠᱟᱹᱣᱰᱤ ᱫᱚ ᱵᱟᱧ ᱪᱟᱣ ᱦᱚᱸ ᱵᱟᱧ ᱪᱟᱜ ᱛᱟᱵᱚᱱᱟ
ᱦᱩᱸ ᱦᱩᱸ ᱦᱩᱸ
ᱡᱟᱦᱟ ᱱᱟᱜ ᱮᱴᱟᱜ ᱠᱟᱹᱢᱤ ᱠᱚᱨᱮ ᱦᱚᱸᱵᱚᱱ ᱠᱷᱚᱨᱪᱟ ᱫᱟᱲᱮᱭᱟᱜᱼᱟ ᱥᱮ᱾ ᱦᱳᱭ ᱦᱳᱭ
ᱟᱫᱚ ᱜᱚᱝᱠᱮ ᱚᱱᱟ ᱠᱚ ᱵᱚᱱᱫᱚᱭᱟ ᱵᱚᱱ ᱪᱤᱠᱟᱹ ᱛᱮ ᱚᱱᱟ ᱱᱤᱭᱮ ᱡᱩᱫᱤ ᱠᱟᱹᱴᱤᱡ ᱵᱮᱱ ᱞᱟᱹᱭ ᱞᱮ ᱠᱷᱟᱡ ᱫᱚ ᱟᱹᱰᱤ ᱜᱮ ᱱᱟᱯᱟᱭ ᱠᱚᱜᱼᱟ?
ᱜᱚᱝᱠᱮ ᱵᱚᱱᱫᱚ ᱫᱚ ᱡᱟᱹᱱᱤᱡ ᱵᱟᱝ ᱵᱚᱱ ᱵᱚᱱᱫᱚ ᱫᱟᱲᱮᱭᱟᱜᱼᱟ ᱥᱮ ᱵᱚᱱᱫᱚ ᱞᱮᱠᱷᱟᱱ ᱦᱚᱸ ᱵᱟᱝ ᱡᱩᱛᱩᱜᱼᱟ᱾ ᱦᱳᱭ ᱦᱳᱭ ᱢᱮᱱᱠᱷᱟᱱ ᱩᱱᱠᱩ ᱡᱟᱦᱟᱸᱭ ᱚᱱᱠᱟᱱᱟᱜ ᱢᱮᱱᱟᱜ ᱛᱟᱠᱚᱣᱟ ᱡᱟᱦᱟᱸᱭ ᱠᱚ ᱟᱜᱩᱭ ᱫᱚ ᱡᱟᱦᱟᱸᱭ ᱠᱚᱵᱚᱱ ᱢᱮᱛᱟ ᱠᱚᱣᱟ ᱡᱮ ᱟᱞᱮᱭᱟᱜ ᱱᱚᱰᱮ ᱱᱚᱝᱠᱟᱱᱟᱜ ᱼᱼ ᱡᱟᱦᱟᱸᱱᱟᱜ ᱯᱨᱳᱜᱨᱟᱢ ᱢᱮᱱᱟᱜ ᱛᱟᱞᱮᱭᱟ ᱟᱜᱩᱭ ᱯᱮ ᱛᱟᱦᱞᱮ᱾ ᱦᱳᱭ ᱜᱚᱝᱠᱮ ᱩᱱᱠᱩ ᱦᱚᱸ ᱞᱟᱡ ᱠᱚᱨᱮ ᱵᱟᱵᱚᱱ ᱞᱮᱵᱮᱫ ᱠᱚᱣᱟ ᱚᱱᱟ ᱫᱚ ᱵᱟᱝ ᱡᱩᱛᱩᱜ ᱠᱟᱱᱟ ᱥᱮ᱾
ᱮᱱᱠᱷᱟᱱ ᱚᱱᱟ ᱦᱚᱸ ᱫᱚᱨᱠᱟᱨ ᱜᱮ ᱜᱚᱝᱠᱮ ᱢᱟᱱᱮ ᱥᱚᱵ ᱥᱚᱢᱚᱭ ᱛᱚ ᱟᱨ ᱼᱼ ᱵᱟᱝ ᱵᱤᱱ ᱨᱩ ᱫᱟᱲᱮᱭᱟᱜᱼᱟ ᱥᱮ᱾
ᱦᱩᱸᱦᱩᱸ
ᱦᱳᱭ ᱦᱳᱭ ᱢᱮᱱᱠᱷᱟᱱ ᱟᱫᱚ ᱚᱱᱟ ᱥᱟᱵ ᱠᱟᱜ ᱵᱤᱱ ᱥᱮᱛᱟᱜ ᱧᱚᱜ ᱨᱮ ᱥᱮ ᱛᱤᱠᱤᱱ ᱫᱷᱟᱨᱤᱡ ᱫᱚ ᱜᱚᱝᱠᱮ ᱟᱫᱚ ᱼᱼ ᱩᱱ ᱡᱚᱠᱷᱚᱡ ᱫᱚ ᱥᱟᱰᱮ ᱵᱟᱲᱟ ᱨᱮᱦᱚᱸ ᱟᱹᱰᱤ ᱡᱩᱛ ᱜᱮ ᱟᱹᱭᱠᱟᱹᱜᱼᱟ ᱚᱱᱟ ᱦᱚᱸ᱾
ᱦᱮᱸ ᱦᱮᱸ ᱦᱮᱸ
ᱦᱳᱭ ᱢᱮᱱᱠᱷᱟᱱ ᱟᱫᱚ ᱡᱚᱠᱷᱚᱱ ᱵᱚᱱ ᱥᱟᱱᱟᱢ ᱠᱚᱵᱚᱱ ᱡᱟᱣᱨᱟ ᱤᱫᱤᱜᱼᱟ ᱥᱮ ᱼᱼ ᱚᱱᱠᱟᱱ ᱥᱚᱢᱚᱭ ᱨᱮᱫᱚ ᱡᱟᱹᱱᱤᱡ ᱞᱤᱧ ᱢᱚᱱᱮᱭᱟ ᱚᱱᱟ ᱡᱟᱦᱟᱸ ᱟᱵᱚᱣᱟᱜ ᱼᱼ ᱛᱩᱢᱫᱟᱹᱜ ᱴᱟᱢᱟᱠ ᱟᱛᱮᱜ ᱜᱮ ᱜᱚᱝᱠᱮ ᱩᱱ ᱡᱚᱠᱷᱚᱡ ᱫᱚ ᱮᱱᱮᱡ ᱥᱮᱨᱮᱧ ᱞᱮᱠᱷᱟᱡ ᱫᱚ ᱵᱟᱝ ᱡᱩᱛᱩᱜᱼᱟ?
ᱥᱚᱢᱟᱡᱽ ᱨᱮᱱᱟᱜ ᱮᱱᱮᱡ ᱥᱮᱨᱮᱧ ᱠᱚᱜᱮ ᱮᱱᱮᱡ ᱥᱮᱨᱮᱧ ᱜᱟᱱ ᱠᱚᱜ ᱜᱮᱭᱟ᱾ ᱟᱫᱚ ᱜᱚᱝᱠᱮ ᱱᱮᱛᱟᱨ ᱫᱚ ᱦᱟᱸᱜ ᱟᱰᱤᱜᱟᱱ ᱜᱮᱞᱤᱧ ᱞᱚᱠᱠᱷᱚ ᱵᱟᱲᱟᱣ ᱟᱸᱡᱚᱢ ᱵᱟᱲᱟ ᱠᱟᱫᱟᱧ ᱧᱮᱞ ᱵᱟᱲᱟ ᱠᱟᱫᱟ ᱞᱤᱧ ᱡᱮ ᱴᱟᱢᱟᱠ ᱛᱩᱢᱫᱟᱹᱜ ᱫᱚ ᱵᱟᱝ ᱠᱟᱛᱮᱫ ᱚᱱᱟ ᱢᱤᱫ ᱧᱤᱫᱟᱹ ᱥᱮ ᱢᱤᱫ ᱥᱤᱧ ᱜᱮ ᱚᱱᱟ ᱵᱚᱠᱥᱚ ᱢᱟᱭᱤᱠ ᱜᱮ ᱼᱼ ᱵᱟᱡᱟᱣ ᱫᱟᱠᱚ ᱥᱮ ᱥᱟᱰᱮ ᱦᱚᱪᱚᱭ ᱫᱟᱠᱚ᱾
ᱦᱳᱭ ᱜᱚᱝᱠᱮ ᱱᱚᱜ-ᱚᱱᱟ ᱫᱚ ᱟᱹᱞᱤᱧ ᱦᱚᱸ ᱱᱚᱣᱟ ᱼᱼ ᱠᱟᱛᱷᱟ ᱨᱮᱫᱚ ᱠᱩᱥᱤ ᱫᱚ ᱵᱟᱝᱞᱤᱧ ᱵᱩᱡ ᱮᱫᱟ᱾
ᱥᱮ ᱱᱚᱣᱟ ᱠᱟᱛᱷᱟ ᱨᱮᱫᱚ ᱟᱞᱤᱧ ᱦᱚᱸ ᱢᱚᱛ ᱫᱚ ᱵᱟᱝᱞᱤᱧ ᱮᱢᱟᱣ-ᱟ ᱛᱟᱞᱤᱧ ᱠᱟᱱᱟ᱾
ᱦᱩᱸ ᱦᱩᱸ
ᱢᱮᱱᱠᱷᱟᱱ ᱜᱚᱝᱠᱮ ᱟᱞᱮ ᱥᱮᱫ ᱫᱚ ᱪᱮᱫ ᱵᱤᱱ ᱞᱟᱹᱭᱟ ᱟᱞᱮ ᱥᱮᱫ ᱫᱚᱢᱮ ᱚᱱᱠᱟ ᱨᱩᱥᱤᱠᱟ ᱥᱟᱸᱦᱤᱡ ᱦᱚᱲ ᱢᱮᱱᱟᱜ ᱠᱚᱣᱟ᱾
ᱟᱫᱚ ᱥᱟᱵ ᱠᱟᱜ ᱵᱤᱱ ᱡᱩᱫᱤ ᱟᱵᱤᱱ ᱵᱟᱦᱩ ᱵᱤᱱ ᱟᱜᱩ ᱠᱮᱫᱮᱭᱟ ᱟᱵᱤᱱ ᱛᱮ ᱥᱮ ᱪᱮᱫ ᱞᱮᱠᱟ ᱠᱚᱸᱰᱮᱞ ᱧᱟᱯᱟᱢ ᱠᱟᱛᱮᱫ ᱵᱤᱱ ᱟᱜᱩ ᱠᱮᱫᱮᱭᱟ,
ᱦᱳᱭ ᱢᱮᱱᱠᱷᱟᱱ ᱜᱚᱝᱠᱮ ᱟᱞᱮ ᱥᱮᱱ ᱫᱚ ᱚᱱᱮ ᱚᱱᱠᱟ ᱟᱫᱚ ᱜᱚᱝᱠᱮ ᱡᱩᱫᱤ ᱠᱚ ᱵᱩᱡ ᱠᱮᱭᱟ ᱡᱮ ᱟᱛᱩ ᱦᱚᱲ ᱠᱚ ᱟᱜᱩ ᱠᱟᱫᱮᱭᱟ ᱱᱩᱭᱨᱮᱱ ᱱᱩᱭ ᱨᱮᱱ ᱜᱤᱫᱼᱼ ᱜᱤᱫᱽᱨᱟᱹ ᱥᱮ ᱡᱟᱦᱟᱸᱭ ᱨᱮᱱ ᱜᱚᱝᱠᱮ ᱟᱫᱚ ᱩᱱ ᱡᱚᱠᱷᱚ ᱫᱚ ᱥᱮᱫᱤᱱ ᱫᱚ ᱟᱫᱚ ᱠᱚ ᱮᱱᱮ ᱡᱟᱜᱼᱟ
ᱚ ᱚ ᱚ
ᱦᱳᱭ ᱦᱳᱭ ᱥᱟᱱᱟᱢ ᱦᱚᱲ ᱡᱟᱣᱨᱟ ᱠᱟᱛᱮᱜ ᱠᱚ ᱮᱱᱮᱡᱟᱜᱼᱟ
ᱜᱚᱝᱠᱮ ᱟᱞᱮ ᱥᱮᱫ ᱫᱚ ᱦᱟᱸᱜ ᱚᱱᱟ ᱠᱚᱫᱚ ᱵᱟᱝ ᱧᱟᱢᱚᱜᱼᱟ ᱟᱞᱮ ᱚᱱᱟ ᱛᱮᱞᱤᱧ ᱞᱟᱹᱭ ᱠᱮᱭᱟ ᱟᱞᱮ ᱛᱚ ᱪᱷᱟᱛᱤᱠ ᱢᱮᱥᱟ ᱦᱮᱱᱟᱜ ᱞᱮᱭᱟ ᱥᱮ ᱦᱟᱸᱜ ᱟᱫᱚ ᱚᱱᱟ ᱠᱚᱫᱚ ᱦᱟᱸᱜ ᱚᱱᱟ ᱠᱚᱫᱚ ᱦᱟᱸᱜ ᱵᱟᱝᱞᱮ ᱧᱟᱢ ᱜᱚᱫᱽ ᱜᱮᱭᱟ ᱦᱟᱸᱜ ᱩᱱᱟ. ᱜ ᱪᱟᱲ ᱫᱚ ᱟᱨ ᱚᱱᱮᱛᱩᱧ ᱞᱟᱹᱭ ᱠᱮᱫ ᱟᱞᱮ ᱱᱚᱱᱚᱛᱮ ᱫᱚ ᱦᱟᱸᱜ ᱚᱱᱮ ᱛᱩᱢᱫᱟᱹᱜ ᱴᱟᱢᱟᱠ ᱫᱚ ᱦᱟᱸᱜ ᱠᱟᱴᱤᱡ ᱮᱫᱽᱨᱮ ᱜᱮ ᱠᱚ ᱵᱩᱡᱟ ᱚᱱᱟ ᱛᱮᱫᱚ ᱦᱟᱸᱜ ᱠᱩᱥᱤ ᱫᱚ ᱦᱟᱸᱜ ᱵᱟᱠᱚ ᱵᱩᱡᱟ
ᱦᱳᱭ
ᱵᱚᱠᱥᱚ ᱢᱟᱭᱤᱠ ᱜᱮ ᱠᱟᱴᱤᱡ ᱠᱩᱥᱤᱭᱟᱜᱼᱟ ᱠᱚ
ᱦᱳᱭ ᱦᱳᱭ ᱟᱨᱦᱚᱸ ᱜᱚᱝᱠᱮ ᱱᱚᱜᱼᱚᱭ ᱡᱟᱦᱟᱸ ᱧᱮᱞᱟ ᱵᱤᱱ ᱡᱩᱫᱤ ᱠᱤᱪᱷᱤ ᱜᱟᱱ ᱴᱚᱴᱷᱟ ᱠᱚᱨᱮ ᱦᱚᱸᱜ ᱚᱝᱠᱟ ᱧᱮᱞᱚᱜᱚᱜ ᱠᱟᱱᱟ ᱚᱱᱮ ᱚᱱᱟ ᱰᱤᱡᱮ ᱞᱟᱜᱽᱲᱮ ᱠᱚ ᱮᱦᱚᱵ ᱠᱟᱜᱼᱟ
ᱦᱮᱸ ᱦᱮᱸ ᱦᱮᱸ
ᱦᱳᱭ ᱥᱮ ᱚᱱᱟᱫᱚ ᱛᱤᱱᱟᱹᱜ ᱜᱟᱱ ᱪᱮᱫ ᱞᱮᱠᱟ ᱵᱟᱹᱞᱤᱧ ᱵᱟᱰᱟᱭᱟ ᱥᱮ ᱮᱱᱴᱨᱤᱭᱟᱠᱚ ᱥᱮ ᱪᱮᱫ ᱞᱮᱠᱟ
ᱦᱮᱸ ᱦᱮᱸ
ᱵᱟᱹᱞᱤᱧ ᱵᱟᱲᱟᱭᱟ ᱟᱫᱚ ᱚᱱᱮ ᱚᱱᱠᱟ ᱮᱱᱮᱡ ᱵᱟᱲᱟᱭ ᱵᱤᱱ ᱟᱫᱚ ᱮᱱᱮᱡ ᱛᱟᱞᱟᱛᱮ ᱟᱫᱚ ᱚᱱᱠᱟ ᱯᱨᱟᱭᱤᱡᱽ ᱠᱚ ᱛᱟᱦᱮᱸᱱᱟ ᱚᱱᱟ ᱰᱮᱥᱤᱝ ᱴᱮᱵᱩᱞ ᱠᱚ ᱪᱮᱫ ᱠᱚ
ᱦᱩᱸ
ᱜᱚᱝᱠᱮ ᱟᱞᱤᱧ ᱫᱚ ᱱᱚᱜᱼᱚᱱᱟ ᱫᱚ ᱠᱟᱹᱴᱤᱡ ᱦᱚᱸ ᱵᱟᱝᱞᱤᱧ ᱠᱩᱥᱤᱭᱟᱜ ᱠᱟᱱᱟ ᱟᱵᱚ ᱥᱟᱶᱛᱟ ᱨᱮᱭᱟᱜ ᱛᱟᱦᱮᱸᱱ ᱛᱩᱞᱩᱡ ᱟᱵᱤᱱ ᱠᱟ ᱮᱱᱮᱡ ᱵᱟᱲᱟᱭ ᱫᱟᱵᱤᱱ ᱥᱮ ᱪᱮᱫ ᱞᱮᱠᱟ ᱚᱱᱟ ᱫᱚ ᱟᱹᱞᱤᱧ ᱫᱚ ᱮᱠᱫᱚᱢ ᱜᱮ ᱮᱠᱟᱞ ᱜᱮ ᱵᱟᱹᱞᱤᱧ ᱠᱩᱥᱤᱭᱟᱜ ᱠᱟᱱᱟ
ᱟᱹᱞᱤᱧ ᱫᱚ ᱜᱚᱝᱠᱮ ᱚᱱᱟ ᱱᱤᱭᱮ ᱫᱚᱞᱤᱧ ᱞᱟᱹᱭᱟ ᱮᱱᱮᱡ ᱫᱚ ᱮᱱᱮᱡ ᱦᱩᱭᱩᱜ ᱜᱮᱭᱟ ᱟᱸᱻ ᱚᱱᱮ ᱵᱚᱠᱥᱚ ᱢᱟᱹᱭᱠ ᱟᱛᱮ ᱵᱟᱝ ᱠᱟᱛᱮᱫ ᱟᱵᱚᱣᱟᱜ ᱥᱚᱢᱟᱡᱽ ᱨᱮᱱᱟᱜ ᱡᱟᱦᱟᱸ ᱥᱟᱵ ᱦᱮᱱᱟᱜᱼᱟ ᱚᱱᱮ ᱡᱮᱢᱚᱱ ᱛᱩᱢᱫᱟᱹᱜ ᱴᱟᱢᱟᱠ ᱠᱚ ᱚᱱᱟ ᱠᱚ ᱟᱛᱮ ᱮᱱᱮᱡ ᱥᱮᱨᱮᱧ ᱠᱷᱟᱡ ᱜᱮ ᱡᱟᱹᱱᱤᱡ ᱡᱩᱛ ᱠᱚᱜᱼᱟ ᱚᱱᱟ ᱠᱚ ᱢᱩᱫᱽᱨᱮ ᱵᱟᱪᱷᱟᱣ ᱠᱟᱛᱮᱜ ᱜᱮ ᱡᱩᱫᱤ ᱟᱵᱮᱱ ᱡᱟᱦᱟᱸ ᱵᱮᱱ ᱞᱟᱹᱭ ᱠᱮᱜ ᱚᱱᱮ ᱯᱨᱟᱭᱤᱡᱽ ᱠᱚ ᱠᱚ ᱮᱢᱟ ᱠᱚ ᱠᱟᱱᱟ ᱮᱢᱟ ᱠᱚ ᱠᱷᱟᱱ ᱫᱚ ᱜᱟᱱ ᱠᱚ ᱜᱮᱭᱟ
ᱦᱳᱭ ᱦᱳᱭ ᱜᱳᱝᱠᱮ ᱱᱚᱣᱟ ᱦᱚᱸ ᱟᱹᱵᱤᱱ ᱟᱹᱰᱤ ᱡᱚᱛᱷᱟᱛ ᱠᱟᱛᱷᱟ ᱜᱮᱵᱤᱱ ᱨᱚᱲ ᱟᱠᱜᱼᱟ
ᱡᱮ ᱟᱵᱚ ᱡᱩᱫᱤ ᱚᱱᱠᱟᱜᱮ ᱚᱱᱟ ᱠᱚ ᱚᱱᱟ ᱡᱮ ᱰᱤᱡᱮ ᱞᱟᱜᱽᱲᱮ ᱥᱮ ᱦᱟᱱᱟ ᱦᱟᱱᱟ ᱱᱚᱣᱟ ᱪᱷᱟᱯᱲᱤ ᱯᱨᱳᱜᱽᱨᱟᱢ ᱠᱚ ᱵᱟᱝ ᱫᱚᱦᱚ ᱠᱟᱛᱮᱫ ᱡᱩᱫᱤ ᱟᱵᱚ ᱚᱱᱠᱟ ᱯᱟᱛᱟ ᱮᱱᱮᱡ ᱜᱮᱵᱚᱱ ᱫᱚᱦᱚᱭᱟ ᱥᱮ ᱪᱮᱜ ᱞᱮᱠᱟ
ᱦᱩᱸ ᱦᱩᱸ
ᱠᱮ ᱱᱚᱣᱟ ᱢᱟ ᱟᱹᱰᱤ ᱨᱟᱹᱥᱠᱟᱹ ᱜᱮ ᱵᱩᱡᱩᱜᱼᱟ
ᱦᱩᱸ ᱦᱩᱸ ᱦᱩᱸ
ᱧᱮᱞ ᱡᱚᱝ ᱛᱮᱦᱚᱸ ᱟᱹᱰᱤ ᱡᱩᱛ ᱜᱮ
ᱦᱩᱸ ᱦᱩᱸ
ᱦᱳᱭ ᱦᱳᱭ
ᱜᱚᱝᱠᱮ ᱞᱟᱦᱟ ᱞᱟᱦᱟ ᱛᱮᱫᱚ ᱦᱟᱱᱮ ᱫᱤᱥᱚᱢ ᱥᱮᱫ ᱫᱚ ᱦᱟᱸᱜ ᱟᱸᱡᱚᱢ ᱵᱟᱲᱟᱣ ᱠᱟᱫᱟ ᱞᱤᱧ ᱦᱟᱱᱮ ᱠᱟᱨᱟᱢ ᱫᱚᱱ ᱠᱚ ᱦᱩᱭᱩᱜ ᱠᱟᱱ ᱛᱟᱦᱮᱸᱫ ᱚᱝᱠᱟ ᱫᱚ ᱵᱟᱲᱟᱭ ᱛᱟᱦᱮᱸᱫ ᱠᱚ ᱦᱩᱸ ᱫᱟᱸᱥᱟᱭ ᱫᱚᱱ ᱠᱚ ᱚᱱᱟ ᱠᱚᱫᱚ ᱱᱮᱛᱟᱨ ᱫᱚ ᱦᱟᱸᱜ ᱟᱹᱞᱤᱧ ᱫᱚ ᱵᱟᱹᱞᱤᱧ ᱟᱸᱡᱚᱢ ᱵᱟᱲᱟᱭ ᱫᱟ ᱦᱟᱸᱜ ᱩᱱᱟᱹᱜ ᱫᱚ
ᱵᱟᱝᱟ ᱜᱚᱝᱠᱮ ᱟᱞᱮ ᱥᱮᱱ ᱫᱚ ᱚᱱᱠᱟ ᱠᱟᱨᱟᱢ ᱠᱚ ᱡᱟᱦᱟᱸ ᱱᱤᱛᱚᱜ ᱢᱟ ᱦᱟᱜ ᱦᱤᱡᱩᱜ ᱠᱟᱱᱟ ᱦᱟᱸᱜ ᱠᱟᱨᱟᱢ ᱫᱚ ᱦᱟᱸᱜ ᱠᱟᱨᱟᱢ ᱵᱚᱸᱜᱟ ᱦᱳᱭ ᱜᱳᱝᱠᱮ ᱟᱞᱮᱥᱮᱱ ᱢᱟ ᱚᱱᱠᱟ ᱟᱹᱰᱤ ᱡᱟᱠ ᱡᱚᱢᱠ ᱟᱛᱮᱜᱮ ᱦᱩᱭᱩᱜᱼᱟ ᱠᱟᱨᱟᱢ ᱵᱚᱸᱜᱟ ᱠᱚᱫᱚ
ᱦᱳᱸ ᱦᱳᱸ
ᱦᱳᱭ ᱦᱳᱭ ᱚᱱᱟ ᱟᱹᱨ ᱴᱷᱮᱱ ᱠᱷᱚᱱ ᱫᱤᱥᱚᱢ ᱫᱟᱬᱟᱱ᱾ ᱴᱷᱮᱱ ᱠᱷᱚᱱ ᱵᱤᱫ ᱴᱷᱮᱱ ᱠᱷᱚᱱ᱾ ᱠᱟᱨᱟᱢ ᱫᱚᱱ ᱴᱷᱮᱱ ᱠᱷᱚᱱ ᱟᱞᱮ ᱫᱚ ᱜᱳᱝᱠᱮ ᱟᱹᱰᱤ ᱡᱩᱛ ᱥᱟᱺᱦᱤᱡ ᱜᱮ᱾
ᱟᱯᱮᱭᱟᱜ ᱟᱯᱮ ᱫᱤᱥᱚᱢ ᱫᱚ ᱦᱟᱸᱜ ᱟᱹᱰᱤ ᱡᱩᱛ ᱜᱮ ᱦᱟᱸᱜ ᱚᱱᱟ ᱠᱚᱫᱚ ᱦᱩᱭᱩᱜᱼᱟ ᱵᱟᱝ?
ᱦᱩᱭ ᱦᱩᱭ ᱜᱳᱝᱠᱮ ᱚᱱᱠᱟ ᱰᱟᱠᱮ ᱠᱚᱣᱟᱞᱮ ᱚᱱᱟ ᱫᱚᱞ ᱞᱮ ᱰᱟᱠᱮ ᱠᱚᱣᱟ ᱚᱱᱠᱟ ᱟᱴᱴᱤ ᱜᱟᱱ ᱥᱟᱵ ᱠᱟᱜ ᱵᱤᱱ ᱪᱷᱚᱴᱤ ᱜᱟᱱ᱾ ᱚᱱᱠᱟ ᱰᱟᱠᱮ ᱠᱚᱣᱟ ᱞᱮ ᱟᱫᱚ ᱢᱮᱱᱠᱷᱟᱱ ᱚᱱᱠᱟ ᱥᱟᱱᱛᱚᱱᱟᱼᱼ ᱯᱩᱨᱚᱥᱠᱟᱨ ᱥᱴᱟᱭᱤᱞ ᱛᱮᱫᱚ ᱚᱱᱟ ᱫᱚ ᱮᱢᱟ ᱠᱚ ᱜᱮᱭᱟᱞᱮ ᱡᱟᱦᱟᱸ ᱛᱤᱱᱟᱹᱜ ᱩᱰᱤᱜ ᱜᱮ᱾
ᱦᱮᱸ ᱦᱮᱸ ᱦᱮᱸ ᱟᱫᱚ ᱩᱱᱠᱩ ᱦᱚᱸ ᱼᱼ ᱟᱨ ᱵᱟᱠᱷᱟᱡ ᱢᱚᱱᱮ ᱵᱟᱹᱲᱤᱡᱚᱜ ᱛᱟᱠᱚᱣᱟ ᱦᱟᱸ᱾
ᱦᱳᱭ ᱦᱳᱭ ᱟᱹᱰᱤ ᱥᱟᱺᱜᱤᱧ ᱠᱷᱚᱡ ᱠᱚ ᱦᱮᱡ ᱠᱚᱜᱼᱟ ᱜᱳᱝᱠᱮ ᱩᱱᱠᱩ ᱟᱛᱳᱼᱼ ᱩᱱᱠᱩ ᱫᱚ ᱡᱟᱭᱦᱳᱠ ᱜᱚᱝᱠᱮ ᱮᱱᱮᱡ ᱨᱩᱥᱤᱠᱟ ᱠᱟᱱᱟ ᱠᱚ ᱥᱮ ᱫᱚᱱ ᱨᱩᱥᱤᱠᱟ ᱠᱟᱱᱟ ᱠᱚ᱾ ᱢᱮᱱᱠᱷᱟᱱ ᱜᱚᱝᱠᱮ ᱟᱠᱚᱣᱟᱜ ᱦᱚᱛᱚ ᱢᱮᱫᱴᱟᱝ ᱞᱟᱡ ᱨᱮᱸᱜᱮᱡ ᱠᱚᱫᱚ ᱢᱮᱱᱟᱜ ᱛᱟᱠᱚᱣᱟ ᱥᱮ᱾ ᱦᱳᱭ ᱦᱳᱭ ᱩᱱᱠᱩ ᱦᱚᱸᱛᱚ ᱠᱚᱭᱚᱜ ᱟᱠᱚ ᱞᱟᱜᱟᱣ ᱟᱵᱚᱱᱟ ᱥᱮ ᱵᱟᱠᱷᱟᱡ